ᱦᱮᱞᱳ ᱦᱮᱸ ᱟᱸᱡᱚᱢ ᱧᱟᱢᱚᱜ ᱠᱟᱱᱟ᱾ ᱟᱸᱡᱚᱢ ᱧᱟᱢᱚᱜ ᱠᱟᱱᱟ?
ᱦᱳᱭ ᱜᱚᱝᱠᱮ ᱟᱸᱡᱚᱢ ᱧᱟᱢᱚᱜ ᱠᱟᱱᱟ ᱾ ᱟᱵᱮᱱ ᱵᱮᱱ ᱟᱸᱡᱚᱢ ᱫᱟ?
ᱞᱟ. ᱭ ᱵᱮᱱ ᱪᱮᱫ ᱦᱮᱸ ᱟᱡᱚᱢ
ᱱᱟᱯ ᱱᱟᱯᱟᱭ ᱵᱟᱲᱟᱭ ᱜᱮᱭᱟ ᱵᱮᱱ᱾
ᱟᱹᱞᱤᱧ ᱦᱚᱸ ᱱᱟᱯᱟᱭ ᱵᱟᱲᱟ ᱜᱮ᱾ ᱮᱸᱰᱮ ᱠᱷᱟᱱ ᱠᱟᱹᱢᱤ ᱠᱚᱫᱚ ᱪᱮᱫ ᱵᱮᱱ ᱠᱟᱹᱢᱤᱭᱮᱫ ᱛᱮ?
ᱠᱟᱹᱢᱤ ᱠᱚᱫᱚ ᱮᱠᱷᱚᱱ ᱫᱚ ᱪᱟᱞᱟᱣ ᱱᱟᱞᱤᱧ ᱠᱷᱮᱛ ᱥᱮᱫ ᱟᱫᱚ ᱚᱱᱟ ᱥᱮᱛᱟᱜ ᱵᱮᱨ ᱞᱤᱧ ᱪᱟᱞᱟᱣ ᱮᱱᱛᱮ ᱟᱫᱚ ᱱᱤᱛᱚᱜ ᱫᱚ ᱦᱟᱸᱜ ᱚᱲᱟᱜ ᱨᱮᱱ ᱦᱚᱲ ᱠᱚ ᱪᱟᱞᱟᱣ ᱠᱟᱱᱟ ᱦᱮᱸ᱾ ᱦᱮᱸ ᱥᱮ ᱢᱮᱱᱠᱷᱟᱱ ᱫᱚ ᱟᱹᱞᱤ ᱦᱟᱸᱜ ᱚᱲᱟᱜ ᱨᱮ ᱦᱮᱱᱟᱜ ᱞᱤᱧᱟᱹ ᱡᱤᱨᱟᱹᱣ ᱠᱟᱛᱮ ᱦᱟᱸᱜ ᱞᱤᱧ ᱪᱟᱞᱟᱜ-ᱟ᱾
ᱚ ᱛᱟᱦᱚᱞᱮ ᱱᱟᱥᱛᱟᱜ ᱵᱮᱱ ᱦᱮᱡ ᱠᱟᱱᱟ ᱾
ᱦᱳᱭ ᱦᱳᱭ ᱛᱷᱚᱲᱟ ᱱᱟᱥᱛᱟ ᱞᱤᱧ ᱦᱮᱡ ᱠᱟᱱᱟ ᱟᱨ ᱞᱤᱧ ᱪᱟᱞᱟᱜ-ᱟ᱾
ᱟᱞᱮ ᱥᱮᱫ ᱫᱚ ᱟᱞᱮ ᱥᱮᱫ ᱫᱚ ᱪᱟᱥ ᱠᱚᱦᱚᱸ ᱟᱹᱣᱨᱤᱭᱟ-ᱟ ᱱᱚᱛᱮ ᱫᱚ ᱚᱱᱠᱟ ᱞᱮᱠᱟ ᱫᱚ᱾ ᱱᱚᱛᱮ ᱫᱚ ᱦᱳᱭᱩᱜ ᱠᱟᱱᱟ᱾ ᱢᱮᱨᱚᱢ ᱢᱮᱨᱟᱝ ᱜᱩᱯᱤ ᱦᱮᱡ ᱦᱳᱭ ᱠᱟᱱᱟ᱾
ᱟᱪᱪᱷᱟ᱾ ᱟᱪᱪᱷᱟ ᱪᱟᱥᱟᱥ ᱠᱚ ᱮᱱᱠᱷᱟᱱ ᱫᱚ ᱵᱟᱝ ᱦᱳᱭᱳᱜ-ᱟ ᱚᱱᱛᱮ ᱥᱮᱫ
ᱟᱫᱚ ᱚᱱᱠᱟ ᱞᱮᱠᱟ ᱫᱚ ᱵᱟᱝ ᱦᱳᱭᱳᱜ ᱛᱮ
ᱱᱚᱛᱮ ᱫᱩᱧ ᱞᱟᱹᱭ ᱫᱟ ᱪᱟ
ᱦᱳᱭ ᱟᱸᱡᱚᱢ ᱧᱟᱢᱮᱫ ᱜᱤᱭᱟᱹᱧ
ᱮᱱᱠᱷᱟᱱ ᱫᱚ ᱟᱯᱮ ᱫᱚ ᱛᱟᱞᱦᱮ ᱦᱳᱭ ᱦᱳᱭ ᱟᱞᱮ ᱥᱮᱫ ᱫᱚ ᱵᱷᱟᱜᱤ ᱜᱮ ᱪᱟᱥ ᱦᱳᱭᱳᱜ ᱛᱟᱦᱮ ᱱᱟ ᱦᱮᱸᱥᱮ᱾
ᱦᱮᱞᱳ᱾ ᱦᱮᱞᱳ ᱟᱵᱮᱱᱟᱜ ᱱᱮᱴᱚᱣᱟᱨᱠ ᱮ ᱰᱤᱥᱴᱟᱵᱮᱫᱼᱟ ᱜᱚᱝᱠᱮ᱾
ᱮ ᱜᱚᱝ-ᱜᱚᱝᱠᱮ ᱱᱮᱴ ᱞᱤᱧ ᱚᱱ ᱠᱟᱜᱼᱟ ᱥᱮᱞᱤᱧ ᱚᱯᱷ ᱠᱟᱜᱼᱟ?
ᱱᱮᱴ ᱫᱚ ᱚᱱ ᱜᱮ ᱫᱚᱦᱚ ᱠᱟᱜ ᱛᱟᱵᱮᱱ ᱱᱮᱴ ᱫᱚ ᱚᱱ ᱜᱮ ᱛᱟᱦᱮᱱ ᱛᱟᱵᱮᱱᱟ᱾
ᱦᱳᱭ, ᱦᱳᱭ᱾ ᱢᱮᱱ ᱠᱷᱟᱱ ᱫᱚ ᱦᱳᱭ ᱞᱟᱹᱭ ᱵᱮᱱ᱾ ᱦᱮᱞᱳ᱾
ᱞᱟ. ᱭ ᱵᱮᱱ ᱜᱚᱝᱠᱮ᱾
ᱵᱟᱝ ᱦᱳᱭᱳᱜ ᱠᱟᱱᱟ ᱜᱚᱝᱠᱮ ᱵᱮᱥ ᱵᱟᱲᱟ ᱫᱚ ᱾
ᱫᱤᱥᱚᱢ᱾
ᱟᱞᱮ ᱫᱚ ᱵᱤᱨ ᱵᱩᱨᱩ ᱫᱤᱥᱚᱢ᱾ ᱦᱚᱸ ᱵᱤᱨ ᱵᱩᱨᱩ ᱦᱳᱭ ᱵᱤᱨ ᱵᱩᱨᱩ ᱨᱮ ᱚᱠᱟ ᱫᱚ
ᱜᱚᱢᱠᱮ ᱛᱟᱦᱚᱞᱮ ᱚᱱᱟ ᱵᱩᱨᱩ ᱨᱮᱱᱟᱜ ᱧᱩᱛᱩᱢ ᱞᱤᱧ ᱟᱸᱡᱚᱢ ᱫᱟᱲᱮᱭᱟᱜᱼᱟ᱾
ᱵᱩᱨᱩ ᱨᱮᱱᱟᱜ ᱧᱩᱛᱩᱢ ᱫᱚ ᱦᱩᱭᱱᱟ ᱛᱳᱢᱟᱨ ᱟᱨ ᱪᱮᱫ ᱞᱮᱠᱟ ᱞᱤᱧ ᱞᱟᱹᱭᱟ ᱵᱩᱨᱩ ᱢᱟ ᱫᱚᱢᱮᱜ ᱜᱮ ᱦᱮᱱᱟᱜ ᱟᱠᱟᱫ ᱚᱱᱠᱟ ᱫᱚ ᱠᱟᱹᱴᱤᱡ ᱠᱟᱹᱴᱤᱡ ᱵᱩᱨᱩ ᱥᱮ ᱚᱱᱟ ᱡᱟᱦᱟᱸ ᱛᱩᱢ ᱵᱩᱨᱩ ᱠᱚ ᱦᱮᱱᱟᱜ ᱟᱠᱟᱜ ᱥᱮ ᱵᱟᱝᱟ ᱚᱱᱟ ᱠᱚᱫᱚ ᱥᱩᱨ ᱥᱩᱨ ᱨᱮᱫᱚ ᱵᱟᱹᱪᱩᱜ ᱠᱚᱣᱟ ᱦᱳᱭ ᱥᱮ᱾ ᱟᱫᱚ ᱦᱟᱸᱜ ᱱᱤᱭᱟᱹ ᱧᱩᱛᱩᱢ ᱱᱤᱭᱟᱹ ᱵᱩᱨᱩ ᱚᱱᱠᱟ ᱟᱹᱛᱩ ᱧᱩᱛᱩᱢ ᱠᱚᱨᱮ ᱪᱮᱫ ᱠᱚ ᱵᱟᱝ ᱛᱟᱦᱮᱱᱟ ᱦᱮᱸ ᱥᱮ᱾ ᱟᱫᱚ ᱚᱱᱠᱟᱱ ᱜᱮᱭᱟ ᱟᱫᱚ ᱚᱱᱟ ᱢᱟᱨᱟᱝ ᱵᱩᱨᱩ ᱡᱟᱦᱟᱸ ᱠᱚ ᱢᱮᱛᱟᱜᱼᱟ ᱥᱮ ᱵᱟᱝ ᱚᱱᱟ ᱞᱟᱹᱴᱩ ᱞᱟᱹᱴᱩᱵᱩᱨ ᱥᱮ ᱥᱩᱥᱩᱱᱤᱭᱟᱹ ᱠᱚ ᱦᱩᱭᱮᱱᱟ ᱥᱮ ᱟᱨᱚ ᱡᱟᱦᱱᱟᱜ ᱚᱠᱟᱱᱟᱜ ᱵᱩᱨᱩ ᱫᱚ ᱥᱟᱺᱜᱤᱧ ᱥᱟᱺᱜᱤᱧ ᱦᱮᱱᱟᱜ ᱟᱠᱟᱼᱟ ᱟᱞᱮ ᱥᱮᱫ ᱫᱚ᱾
ᱜᱚᱢᱠᱮ ᱟᱞᱮ ᱴᱷᱮᱱ ᱚᱱᱟ ᱵᱩᱨᱩ ᱫᱚ ᱟᱞᱮ ᱴᱷᱮᱡ ᱠᱷᱚᱱᱚᱡ ᱫᱚ ᱥᱩᱨ ᱜᱮᱭᱟ ᱩᱱᱟᱹᱜ ᱵᱟᱝ ᱥᱟᱺᱜᱤᱧᱟ᱾
ᱟᱪᱪᱷᱟ, ᱟᱪᱪᱷᱟ᱾
ᱫᱟᱜ ᱦᱚᱸ ᱵᱟᱭ ᱫᱟᱜ ᱮᱫᱟ ᱚᱱᱠᱟ ᱞᱮᱠᱟ ᱫᱚ ᱛᱮᱦᱤᱧ ᱜᱮ ᱡᱟᱭ ᱫᱟᱜ ᱠᱮᱫᱟ ᱟᱨ ᱚᱠᱟ ᱞᱮᱠᱟ ᱫᱚ ᱵᱟᱭ ᱨᱟᱜ ᱠᱟᱫᱟ᱾
ᱟᱪᱪᱷᱟ ᱢᱮᱱᱠᱷᱟᱱ ᱫᱚ ᱛᱟᱦᱚᱞᱮ ᱠᱚᱥᱴᱚ ᱜᱮ ᱵᱟᱢ ᱪᱟᱥ ᱞᱮᱠᱷᱟᱡ ᱫᱚ ᱵᱟᱝ ᱜᱟᱱᱚᱜᱼᱟ ᱦᱳᱭ ᱥᱮ᱾ ᱪᱟᱥ ᱫᱚ ᱫᱚᱨᱠᱟᱨ ᱜᱮᱭᱟ᱾
ᱩᱸ᱾ ᱪᱟᱥ ᱢᱟ ᱫᱚᱨᱠᱟᱨ ᱜᱮᱭᱟ ᱟ ᱫᱟᱜ ᱡᱟᱹᱲᱤ ᱦᱚᱸ ᱚᱱᱠᱟ ᱪᱮᱫ ᱞᱮᱠᱟ ᱫᱟᱜ ᱮᱫᱟ ᱪᱟᱸᱫᱳ ᱵᱚᱸᱜᱟ ᱦᱚᱸ᱾
ᱦᱳᱭ ᱵᱟᱝ᱾
ᱥᱟᱜᱮ ᱛᱟᱦᱞᱮ
ᱟᱫᱚ ᱵᱚᱱ ᱪᱤᱠᱟᱭᱟ ᱢᱟ ᱚᱱᱠᱟ ᱪᱟᱸᱫ ᱵᱚᱸᱜᱟ ᱜᱮ ᱵᱟᱭ ᱫᱟᱜ ᱟᱵᱚᱱ ᱠᱟᱱ ᱛᱟᱦᱮᱸ ᱫᱚ᱾ ᱦᱳᱭ ᱥᱚᱵᱡᱤ ᱠᱚᱫᱚᱞᱮ ᱪᱟᱥ ᱛᱟᱦᱮᱱ ᱜᱮᱭᱟ ᱢᱚᱴᱟᱢᱩᱴᱤ ᱴᱷᱤᱠ ᱜᱮ᱾
ᱚᱲᱟᱜ ᱨᱮ ᱞᱟᱹᱜᱤᱫ ᱦᱚ
ᱵᱟᱝ ᱜᱮ ᱚᱲᱟᱜ-ᱚᱲᱟᱜ ᱨᱮ ᱞᱟᱹᱜᱤᱫ ᱛᱮ ᱮᱠᱷ ᱯᱷᱤᱴᱱᱮᱥ ᱞᱟᱹᱜᱤᱫ ᱫᱚ ᱵᱟᱝᱟ ᱚᱲᱟᱜ ᱨᱮ ᱞᱟᱹᱜᱤᱫ᱾
ᱩ-ᱩ ᱟᱨ ᱟ ᱥᱮᱫ ᱫᱚ ᱡᱟᱹᱥᱛᱤ ᱵᱤᱡᱱᱮᱥ ᱛᱟᱦᱮᱱᱟ ᱚᱲᱟᱜ ᱞᱟᱹᱜᱤᱫ ᱢᱟ ᱧᱟᱢᱚᱜ ᱜᱮ᱾ ᱟᱨ ᱵᱤᱡᱽᱱᱮᱥ ᱞᱟᱹᱜᱤᱫᱟᱹᱜᱤ ᱦᱮᱸ᱾
ᱦᱳᱭ, ᱦᱳᱭ᱾ ᱦᱚ
ᱟᱨ ᱜᱚᱝᱠᱮ ᱞᱤᱧ ᱞᱟᱹᱭᱮᱫᱟ ᱟᱯᱮ ᱫᱚ ᱪᱮᱫ ᱛᱮᱯᱮ ᱥᱤ ᱚᱪᱚᱭᱮᱫᱟ? ᱛᱟᱦᱮᱱᱟ ᱰᱟᱝᱨᱟ ᱛᱮ ᱥᱮ ᱜᱟᱹᱰᱤ ᱛᱮ?
ᱵᱟᱝ ᱜᱮ ᱮᱠᱷᱚᱱ ᱫᱚ ᱴᱨᱟᱠᱴᱟᱨ ᱦᱩᱭ ᱟᱠᱟᱱᱟ ᱞᱟᱦᱟᱛᱮ ᱮᱱᱠᱷᱟᱱ ᱫᱚ ᱰᱟᱝᱨᱟ ᱥᱮ ᱱᱟᱦᱮᱞ ᱛᱮ ᱥᱮ ᱦᱩᱭᱩᱜ ᱠᱟᱱ ᱛᱟᱦᱮᱱᱟ ᱥᱮ ᱾ ᱮᱠᱷᱚᱱ ᱫᱚ ᱟᱨ ᱛᱚ ᱥᱚᱢᱚᱭ ᱵᱟᱹᱡᱩᱜ ᱠᱟᱫᱟ ᱥᱮ ᱜᱚᱝᱠᱮ ᱵᱩᱡᱫᱟᱢ ᱛᱚ ᱮᱠᱷᱚᱱ ᱛᱚ ᱥᱚᱢᱚᱭ ᱦᱚᱸ ᱧᱮᱞ ᱦᱩᱭᱩᱜ ᱠᱟᱱᱟ ᱦᱮᱸ ᱥᱮ ᱵᱟᱝ ᱮᱵᱟᱨᱮ ᱱᱟᱦᱮᱞ ᱛᱮ ᱥᱤ ᱠᱚᱛᱛᱮ ᱜᱮᱞᱮ ᱟᱢᱟᱜ ᱫᱚᱢᱮ ᱥᱚᱢᱚᱭ ᱞᱟᱜᱟᱜᱼᱟ ᱚᱸᱰᱮ ᱦᱮᱸ ᱥᱮ ᱵᱟᱝ? ᱮᱱᱠᱷᱟᱱ ᱫᱚ ᱟᱢ ᱫᱟᱜ ᱦᱚᱸ ᱵᱟᱭ ᱫᱟᱜ ᱟᱢᱟ ᱢᱚᱸᱡᱽ ᱠᱚᱡᱛᱮ ᱫᱟᱜ ᱦᱚ ᱡᱩᱫᱤ ᱵᱟᱢ ᱧᱟᱢ ᱠᱷᱟᱡ ᱫᱚ ᱵᱟᱝ ᱜᱟᱱᱚᱜᱼᱟ ᱦᱳᱭᱥᱮ ᱾ ᱛᱟᱦᱚᱞᱮ ᱠᱷᱟᱱ ᱱᱮᱝᱠᱟ ᱜᱟᱹᱰᱤ ᱛᱮᱜ ᱥᱤ ᱚᱪᱚᱭᱮᱜ-ᱟ ᱴᱨᱟᱠᱴᱚᱨ ᱛᱮ ᱛᱚ ᱴᱨᱟᱠᱴᱚᱨ ᱫᱤᱭᱮ ᱮᱠᱷᱚᱱ ᱫᱚ ᱥᱤ ᱦᱩᱭᱩᱜ ᱠᱟᱱᱟ᱾ ᱟᱫᱚ ᱥᱚᱢᱳᱚᱭ ᱠᱚᱢ ᱞᱟᱜᱟᱜ ᱠᱟᱱᱟ, ᱟᱨ ᱠᱟᱢᱤ ᱦᱚᱸ ᱡᱚᱞᱫᱤ ᱦᱩᱭᱩᱜ ᱠᱟᱱᱟ ᱦᱮᱸ ᱥᱮ ᱵᱟᱝ?
ᱜᱚᱝᱠᱮ ᱛᱟᱦᱚᱞᱮ ᱰᱟᱝ ᱢᱮᱨᱚᱢ ᱠᱚ ᱫᱚ
ᱵᱟ ᱰᱟᱝᱨᱟ ᱢᱮᱨᱚᱢ ᱠᱚᱫᱚ ᱵᱟᱪᱩᱜ ᱠᱚᱣᱟ ᱵᱮᱥᱤ ᱾ ᱰᱟᱝᱨᱟ ᱢᱮᱨᱚᱢ ᱩᱱᱠᱚᱫᱚ ᱮᱠᱫᱚᱢ ᱵᱟᱪᱩᱜ ᱠᱚᱣᱟ ᱾
ᱵᱟᱹᱱᱩᱜ ᱠᱚᱣᱟ ᱛᱟᱦᱚᱞᱮ ᱜᱚᱝᱠᱮ ᱟᱯᱮ ᱫᱚ ᱠᱷᱮᱛ ᱨᱮᱫᱚ